ᱡᱚᱦᱟᱨ ᱜᱮ ᱜᱚᱝᱠᱮ
ᱦᱮᱞᱳ
ᱟᱸᱡᱚᱢᱚᱜ ᱠᱟᱱᱟ?
ᱦᱮᱞᱳ ᱦᱮᱞᱳ
ᱦᱮᱞᱳ
ᱦᱮᱸ ᱡᱚᱦᱟᱨ ᱜᱮ ᱜᱚᱢᱠᱮ᱾
ᱟᱸᱡᱚᱢᱚᱜ ᱠᱟᱱᱟ ᱜᱚᱝᱠᱮ ᱟᱪᱷᱟ ᱡᱚᱦᱟᱨ ᱜᱮ ᱡᱚᱦᱟᱨ ᱜᱮ
ᱦᱳᱭ ᱟᱸᱡᱚᱢᱚᱜ ᱠᱟᱱ ᱜᱮᱭᱟ᱾
ᱟᱪᱪᱷᱟ ᱪᱮᱫ ᱠᱚ ᱪᱤᱠᱟᱵᱟᱲᱟ ᱦᱩᱭᱩᱜᱼᱟ?
ᱛᱟᱦᱚᱞᱮ ᱪᱤᱠ ᱵᱟᱝ ᱚᱱᱛᱮ ᱵᱟᱨᱦᱮ ᱥᱮᱫ ᱨᱮ ᱠᱟᱹᱴᱤᱡ ᱫᱩᱲᱩᱵ ᱦᱩᱭ ᱠᱟᱱᱟ
ᱟᱪᱪᱷᱟ ᱟᱪᱪᱷᱟ ᱟᱞᱮ ᱥᱮᱫ ᱢᱟ ᱫᱟᱜ ᱮ ᱡᱟᱹᱲᱤᱭᱮᱫ ᱠᱟᱱ᱾ ᱟᱯᱮ ᱠᱚᱥᱮᱡ ᱫᱚ ᱵᱟᱭ ᱡᱟᱹᱲᱤᱭᱟ ᱫᱟᱜ ᱫᱚ ᱟᱸᱡᱚᱢ ᱜᱚᱝᱠᱮ ᱟᱪᱪᱷᱟ ᱱᱟᱥᱮᱱᱟᱜ ᱱᱮᱴᱣᱟᱨᱠ ᱯᱨᱚ ᱮᱢ ᱦᱩᱭᱩᱜ ᱠᱟᱱ ᱛᱟᱢ ᱢᱟ ᱢᱟ ᱨᱚᱲ ᱢᱮ
ᱜᱚᱝᱠᱮ ᱚᱱᱠᱟ ᱫᱚ ᱫᱟᱜ ᱡᱟᱹᱲᱤ ᱠᱚ ᱫᱚ
ᱟᱪᱪᱷᱟ ᱟᱪᱪᱷᱟ ᱟᱞᱮ ᱠᱚᱥᱮᱫ ᱫᱚ ᱦᱟᱸᱜ ᱱᱤᱛ ᱫᱟᱜ ᱮ ᱡᱟᱹᱲᱤ ᱫᱟ ᱦᱟᱸᱜ
ᱟᱺ ᱱᱟᱥᱮᱱᱟᱜ ᱵᱟᱝ ᱟᱸᱡᱚᱢ ᱞᱮᱱᱟ ᱦᱟᱜ ᱟᱨ ᱢᱤᱫ ᱫᱷᱟᱣ ᱞᱟᱹᱭ ᱵᱮᱱ
ᱢᱤ
ᱱᱤᱛ ᱟᱸᱡᱚᱢᱱᱟ ᱢᱟ ᱨᱟ. ᱭ ᱞᱟᱹᱭ ᱵᱮᱱ
ᱚ ᱞᱟᱹᱭ ᱫᱟᱞᱤᱧ ᱪᱮᱫ ᱠᱚ ᱪᱮᱫ ᱠᱚᱵᱮᱱ ᱪᱮᱠᱟᱭᱮᱫ ᱜᱮᱭᱟ?
ᱟᱪᱪᱷᱟ ᱟᱪᱪᱷᱟ ᱱᱤᱛ ᱫᱚ ᱦᱟᱸᱜ ᱫᱟᱜ ᱮ ᱡᱟᱹᱲᱤᱫᱟ ᱛᱚ ᱚᱱᱟ ᱠᱷᱟᱹᱛᱤᱨ ᱛᱮ ᱚᱲᱟᱜ ᱨᱮ ᱫᱩᱲᱩᱵ ᱦᱩᱭ ᱟᱠᱟᱱᱟ ᱵᱚᱞᱮ᱾
ᱚ
ᱟᱵᱮᱱ ᱫᱚ ᱦᱟᱸᱜ ᱪᱮᱫ ᱵᱮᱱ ᱪᱤᱠᱟᱹᱭᱮᱫ ᱠᱟᱱᱟ?
ᱪᱤᱠᱟ. ᱭ ᱜᱮ ᱵᱟᱝ᱾ ᱟᱹᱞᱤᱧ ᱦᱚᱸ ᱚᱱᱠᱟ ᱜᱮ ᱡᱟᱦᱟᱸ ᱞᱮᱠᱟ᱾ ᱪᱮᱫ ᱠᱟ. ᱞᱤᱧ ᱞᱟᱹᱭᱟ ᱦᱮᱹᱭ ᱫᱟᱜ ᱠᱚ ᱡᱟᱹᱲᱤ ᱵᱟᱲᱟ ᱠᱮᱫᱟ ᱦᱚᱞᱟ ᱢᱟᱫᱷᱮᱨᱫᱚ ᱟᱫᱚ ᱛᱟᱦᱚᱞᱮ ᱮᱠᱷᱚᱱ ᱫᱚ᱾ ᱚᱱᱠᱟ ᱦᱚᱸ ᱵᱟᱭ ᱫᱟᱜ ᱠᱟᱫᱟ ᱡᱮ ᱪᱟᱥ ᱨᱮ ᱞᱟᱜᱟᱜ ᱞᱮᱠᱟ ᱦᱚᱸ ᱵᱟᱭ ᱫᱟᱜ ᱟᱠᱟᱫ ᱛᱟᱵᱚᱱᱟ ᱟᱫᱚ ᱪᱮᱫ ᱞᱤᱧ ᱞᱟᱹᱭᱟ? ᱛᱚ ᱯᱷᱟᱞᱛᱩ ᱯᱷᱟᱞᱛᱩ ᱜᱮ ᱫᱚ ᱯᱷᱟᱞᱛᱩ ᱯᱷᱟᱞᱛᱩ ᱜᱮ ᱢᱮᱱᱟᱜ ᱟᱠᱟᱫ ᱞᱤᱧᱟ᱾
ᱟᱪᱷᱟ ᱟᱪᱷᱟ ᱟᱪᱪᱷᱟ ᱟᱪᱪᱷᱟ ᱯᱟᱲᱦᱟᱜ ᱠᱚᱫᱚ ᱦᱟᱸᱜ ᱛᱤᱱᱟᱹᱜ ᱫᱷᱟᱹᱵᱤᱡ ᱠᱟᱫᱟ ᱵᱮᱮᱱ ᱟᱵᱮᱱ ᱠᱚᱫᱚ ᱦᱟᱸᱜ?
ᱟᱹᱞᱤᱧ ᱫᱚ ᱱᱚᱜᱼᱚᱭ ᱯᱷᱟᱥᱴ ᱤᱭᱟᱨ ᱠᱚᱞᱮᱡᱽ ᱞᱤᱧ ᱪᱟᱞᱟᱜ ᱠᱟᱱᱟ ᱱᱚᱶᱟ ᱵᱟᱨ
ᱟᱪᱷᱟ ᱟᱪᱷᱟ ᱟᱪᱷᱟ ᱟᱵᱮᱱ ᱫᱚ ᱦᱟᱸᱜ ᱥᱟᱱᱛᱟᱞᱤ ᱢᱤᱰᱤᱭᱟᱢ ᱠᱟᱱᱟ ᱵᱮᱱ ᱥᱮ ᱪᱮᱫ ᱢᱤᱰᱤᱭᱟᱢ?
ᱦᱳᱭ ᱥᱟᱱᱛᱟᱞᱤ ᱢᱤᱰᱤᱭᱟᱢ ᱜᱮ᱾
ᱟᱪᱪᱷᱟ ᱟᱪᱪᱷᱟ ᱟᱪᱪᱷᱟ ᱟᱯᱮ ᱠᱚᱥᱮᱫ ᱫᱚ ᱛᱚᱵᱮ ᱥᱟᱱᱛᱟᱞᱤ ᱢᱤᱰᱤᱭᱟᱢ ᱮ. ᱥᱟᱱᱛᱟᱞᱤ ᱢᱤᱰᱤᱭᱟᱢ ᱛᱮ ᱦᱩᱭᱩᱜ ᱠᱟᱱᱟ ᱦᱟᱝ?
ᱦᱳᱭ
ᱟᱪᱪᱷᱟ ᱪᱮᱫ ᱚᱠᱟᱴᱟᱜ ᱞᱤᱯᱤ ᱛᱮᱯᱮ ᱚᱞ ᱮᱫᱟ ᱡᱟᱦᱟᱸ?
ᱟᱵᱚᱣᱟᱜ ᱡᱟᱦᱟᱸ ᱟᱵᱚᱣᱟᱜ ᱥᱟᱱᱛᱟᱲ ᱨᱮᱱᱟᱜ ᱥᱟᱱᱛᱟᱲ ᱥᱚᱢᱟᱡᱽ ᱨᱮᱱᱟᱜ ᱡᱟᱦᱟᱸ ᱠᱟᱱ ᱛᱟᱵᱚᱱᱟ ᱚᱞ ᱪᱤᱠᱤ
ᱦᱳᱭᱻᱦᱳᱭᱻᱟᱪᱪᱷᱟᱻᱟᱪᱪᱷᱟᱻᱟᱪᱪᱷᱟ ᱾ ᱟᱪᱪᱷᱟ ᱟᱵᱮᱱ ᱫᱚ ᱦᱟᱸᱜ ᱡᱟᱦᱟᱸ ᱥᱟᱱᱛᱟᱲᱤ ᱢᱤᱰᱤᱭᱟᱢ ᱛᱮ ᱚᱳᱣᱟᱱ ᱠᱷᱚᱡ ᱯᱮ ᱯᱟᱲᱦᱟᱣ ᱠᱟᱜ-ᱟ ᱥᱮ?
ᱵᱟᱝ ᱵᱟᱝᱟ ᱜᱚᱢᱠᱮ ᱵᱟᱝᱟ ᱵᱟᱝᱟ ᱚᱱᱠᱟ ᱫᱚ ᱵᱟᱝ᱾
ᱟᱪᱪᱷᱟ᱾
ᱱᱚᱜᱼᱚᱭ ᱴᱮᱱ ᱛᱚᱠᱠᱚ ᱜᱮ ᱚᱱᱠᱟ ᱫᱚ ᱤᱭᱟᱹ ᱛᱚᱠᱠᱚ ᱫᱚᱞᱤᱧ ᱪᱟᱞᱟᱣ ᱠᱟᱱᱟ ᱾
ᱟᱪᱪᱷᱟ᱾
ᱱᱚᱝᱠᱟ ᱢᱟᱱᱮ ᱫᱤᱠᱩ ᱠᱚᱣᱟᱜ ᱤᱭᱟᱹ ᱠᱚᱛᱮ ᱜᱮ ᱪᱟᱞᱟᱣ ᱦᱩᱭ ᱠᱟᱱᱟ, ᱚᱮᱱᱛᱮ ᱠᱚᱜᱮ ᱯᱟᱲᱦᱟᱣ ᱫᱚ ᱦᱩᱭ ᱠᱟᱱᱟ ᱾ ᱛᱟᱦᱚᱞᱮ ᱟᱫᱚ ᱴᱮᱱ ᱠᱷᱚᱱᱟᱜ ᱫᱚ ᱮᱴᱟᱜ ᱥᱮᱫ ᱵᱷᱩᱨᱛᱤ ᱦᱩᱭ ᱠᱟᱛᱮᱜ ᱛᱟᱦᱚᱞᱮ ᱫᱚ ᱚᱞᱪᱤᱠᱤ ᱨᱮ ᱩᱸ ᱞᱟᱹᱭ ᱦᱩᱭᱩᱜ ᱠᱟᱱᱟ ᱡᱮ ᱚᱞ ᱪᱤᱠᱤ ᱜᱮ ᱠᱚᱨᱟᱣ ᱞᱮᱠᱷᱟᱱ ᱫᱚ ᱱᱚᱶᱟ ᱫᱚ ᱟᱵᱚ ᱥᱟᱱᱛᱟᱲ ᱥᱚᱢᱟᱡᱽ ᱨᱮᱱᱟᱜ ᱠᱟᱱᱟ ᱥᱮ᱾
ᱦᱚᱭᱻᱦᱚᱭᱻᱦᱚᱭ᱾
ᱟᱫᱚ ᱚᱱᱟ ᱦᱚᱛᱮᱡ ᱛᱮ, ᱛᱟᱦᱚᱞᱮ ᱚᱞ ᱪᱤᱠᱤ ᱜᱮᱞᱤᱧ ᱠᱚᱨᱟᱣ ᱫᱟ ᱦᱟᱸᱜ ᱱᱤᱭᱟᱹ ᱵᱟᱨ ᱫᱚ᱾
ᱟᱪᱪᱷᱟᱻᱟᱪᱪᱟ ᱟᱹᱞᱤᱧ ᱦᱚᱸ ᱚᱱᱠᱟ ᱜᱮ ᱦᱟᱸᱜ᱾ ᱟᱸᱻ ᱴᱮᱱ ᱫᱷᱟᱹᱵᱤᱡ ᱫᱚ ᱦᱟᱸᱜ ᱟᱸ ᱮ ᱫᱤᱠᱩ ᱛᱤᱜᱤ ᱦᱟᱸᱜ ᱯᱟᱲᱦᱟᱣ ᱦᱩᱭ ᱠᱟᱱᱟ ᱾ ᱴᱮᱱ ᱠᱷᱚᱡ ᱫᱚ ᱦᱟᱸᱜ ᱟᱵᱚᱣᱟᱜ ᱡᱟᱦᱟᱸ ᱥᱟᱱᱛᱟᱲᱤ᱾ ᱮ ᱞᱟᱝᱜᱽᱣᱮᱡᱽ ᱛᱮ ᱪᱮᱫ ᱠᱚ ᱢᱮᱛᱟᱜ? ᱵᱷᱟᱥᱟ ᱛᱮᱜᱮ ᱦᱟᱸᱜ, ᱢᱤᱰᱤᱭᱚᱢ ᱛᱮᱜᱮ ᱦᱟᱸᱜ, ᱯᱟᱲᱦᱟᱣ ᱫᱚ ᱦᱩᱭ ᱠᱟᱱᱟ ᱡᱟᱦᱟᱸᱞᱮᱠᱟᱼᱼ ᱢᱮᱴᱴᱤᱠ ᱯᱟᱥ ᱠᱟᱼᱼ ᱛᱟᱹᱣ ᱢᱮᱴᱨᱤᱠ ᱯᱟᱥ ᱦᱩᱭᱱᱟ ᱱᱤᱛ ᱫᱚ ᱦᱟᱸᱜ ᱟᱹᱞᱤᱧ ᱫᱚ ᱦᱟᱸᱜᱼᱼ ᱥᱮᱠᱮᱱ ᱤᱭᱟᱨ ᱯᱟᱥ ᱠᱮᱫᱟ ᱞᱤᱧ ᱦᱟᱸᱜ, ᱯᱷᱟᱭᱱᱮᱞ ᱦᱟᱸᱜ ᱞᱤᱧ ᱮᱢᱼᱼ ᱮᱢ ᱠᱟᱛᱮᱜ ᱨᱮᱡᱟᱞ ᱦᱚᱸ ᱦᱩᱭ ᱮᱢ ᱦᱩᱭ ᱱᱟ᱾ ᱱᱤᱛ ᱫᱚ ᱦᱟᱸᱜ ᱟᱹᱞᱤᱧ ᱫᱚ ᱮᱰᱢᱤᱥᱚᱱ ᱡᱟᱦᱟᱸ ᱵᱷᱩᱨᱛᱤᱜ ᱵᱟᱝ ᱦᱩᱭ ᱠᱟᱱᱟ ᱮᱰᱢᱤᱥᱚᱱ ᱵᱟᱝ ᱦᱩᱭᱩ ᱠᱟᱱᱟ ᱦᱟᱸᱜ ᱟᱞᱮ ᱟᱞᱮᱠ ᱟᱠᱚ ᱥᱮᱜ ᱫᱚ ᱦᱟᱸᱜ ᱚᱱᱠᱟ ᱮᱸ ᱡᱟᱦᱟᱸ ᱞᱮᱠᱟ ᱪᱮᱜ ᱵᱚᱱ ᱢᱮᱱᱟ ᱜᱮᱞᱵᱟᱨ ᱠᱷᱚᱱ ᱫᱚ ᱦᱟᱸᱜ, ᱱᱚᱛᱮ ᱫᱚ ᱵᱟᱹᱱᱩᱜ-ᱟ ᱦᱟᱸᱜ᱾
ᱟᱸᱪᱪᱷᱟ᱾
ᱠᱚᱞᱮᱡᱽ ᱫᱚ ᱦᱟᱸᱜ ᱵᱟᱱᱩᱜ-ᱟ, ᱟᱯᱮ ᱠᱚᱥᱮᱜ ᱫᱚ ᱢᱮᱱᱟᱜ-ᱟ, ᱥᱮ ᱵᱟᱝ ᱦᱟᱸᱜ?
ᱵᱟ ᱜᱚᱝᱠᱮ ᱚᱱᱟ ᱦᱚᱸ ᱱᱚᱛᱮ ᱫᱚ ᱟᱹᱣᱨᱤᱭᱟᱜ-ᱟ ᱦᱟᱸᱜ᱾ ᱟᱫᱚᱜ ᱢᱮᱱᱟᱜ ᱫᱚ ᱢᱮᱱᱟᱜ ᱠᱟᱫᱟ ᱥᱟᱸᱜᱤᱧ ᱥᱮᱜ ᱟᱫᱚ ᱪᱟᱞᱟᱜ ᱞᱟᱜᱟᱜ-ᱟ, ᱛᱟᱦᱚᱞᱮ ᱟᱫᱚ ᱚᱱᱛᱮ ᱠᱚᱨᱟᱣ ᱞᱟᱜᱟᱜ-ᱟ᱾
ᱟᱪᱪᱷᱟᱻᱟᱪᱷᱟᱻᱟᱪᱷᱟ᱾ ᱟᱞᱮ ᱠᱚᱥᱮᱜ ᱦᱚᱸ ᱚᱱᱠᱟ ᱜᱮ ᱦᱟᱸᱜ ᱾
ᱟᱫᱚ ᱞᱟᱦᱟ ᱨᱮᱱᱟᱜ ᱫᱚ ᱛᱟᱦᱚᱞᱮ ᱟᱣᱨᱤ ᱞᱤᱧ ᱪᱤᱱᱛᱟᱹ ᱵᱷᱟᱵᱽᱱᱟ ᱭᱟ, ᱡᱮ ᱪᱤᱜ ᱞᱤᱧ ᱠᱚᱨᱟᱣᱼᱟ ᱪᱤᱜ ᱵᱟᱝ᱾ ᱟᱫᱚ ᱱᱚᱜ-ᱚᱭ ᱛᱚ ᱠᱚᱞᱮᱡᱽ ᱟᱫᱚ ᱧᱮᱞ ᱦᱩᱭᱩᱜ ᱠᱟᱱᱟ, ᱦᱟᱸᱜ ᱡᱮ ᱪᱤᱜ ᱪᱤᱠᱟᱭ ᱞᱟᱜᱟᱜ-ᱟ ᱪᱤᱜ ᱫᱚ ᱵᱟᱝ᱾
ᱦᱚᱭᱻᱦᱚᱭᱻᱦᱮᱸ᱾ ᱚᱻ ᱟᱞᱮ ᱠᱚᱥᱮᱜ ᱫᱚ ᱟᱞᱮ ᱠᱚᱥᱮᱡ ᱠᱷᱚᱡ ᱫᱚ ᱟᱹᱰᱤ ᱥᱟᱸᱜᱤᱧ ᱫᱚ ᱵᱟᱹᱱᱩᱜ-ᱟ ᱦᱟᱸᱜ᱾ ᱢᱮᱱ ᱠᱷᱟᱱ ᱮᱱᱦᱚᱸ ᱱᱟᱹᱥᱤᱱᱟᱜ ᱡᱤᱞᱤᱧ ᱧᱚᱜ ᱜᱮᱭᱟ᱾
ᱜᱚᱝᱠᱮ ᱱᱚᱛᱮ ᱫᱚ ᱢᱮᱱᱟᱜ ᱠᱟᱫᱟ ᱛᱟᱞᱦᱮ ᱳᱭ ᱯᱚᱸᱥᱳᱚᱴᱴᱤ ᱠᱤᱞᱳᱢᱤᱴᱟᱨ ᱚᱱᱠᱟ ᱯᱷᱟᱨᱟᱠ ᱪᱟᱞᱟᱜ ᱞᱟᱜᱟᱜ-ᱟ, ᱟᱫᱚ ᱞᱟᱹᱭ ᱫᱟᱹᱞᱤᱧ ᱡᱮ ᱚᱱᱛᱮ ᱨᱮᱜᱮ ᱛᱮᱦᱮᱱ ᱞᱟᱜᱟᱜ-ᱟ, ᱚᱱᱛᱮ ᱠᱷᱚᱱ ᱜᱮ ᱫᱚ ᱚᱞ ᱪᱤᱠᱤ ᱠᱚᱫᱚ ᱯᱟᱲᱦᱟᱣ ᱞᱮᱠᱷᱟᱱ ᱜᱮ ᱜᱟᱱᱚᱜ-ᱟ, ᱟᱫᱚ ᱛᱤᱱᱟᱹᱜ ᱛᱟᱦᱚᱞᱮ ᱟᱫᱚ ᱯᱳᱥᱚᱴᱴᱤ ᱠᱤᱞᱳᱢᱤᱴᱟᱨ ᱫᱚ ᱵᱟᱝ ᱥᱩᱨᱩᱨᱜ ᱵᱟᱝ ᱥᱩᱨᱩᱜ-ᱟ ᱥᱮ ᱦᱮᱞᱟ ᱦᱤᱡᱩᱜ ᱦᱮᱞᱟ ᱦᱤᱡᱩᱜ ᱛᱟᱦᱚᱞᱮ ᱮᱠᱴᱩ ᱞᱮᱴᱚᱜ ᱜᱮᱭᱟ᱾
ᱟᱪᱪᱷᱟᱻᱟᱪᱷᱟᱻᱟᱪᱷᱟ᱾
ᱟᱫᱚ ᱞᱤᱧ ᱞᱟᱹᱭ ᱫᱟ ᱚᱱᱛᱮ ᱨᱮᱜᱮ ᱞᱤᱧ ᱛᱮᱦᱮᱸᱱᱟ ᱵᱟᱵᱟ ᱛᱟᱹᱠᱤᱱ ᱦᱚᱸ ᱜᱚᱜᱚ ᱛᱟᱹᱠᱤᱱ ᱦᱚᱸ ᱠᱤᱱ ᱞᱟᱹᱭ ᱫᱟ ᱛᱟᱞᱦᱮ ᱚᱱᱛᱮ ᱨᱮᱜᱮ ᱧᱟᱢ ᱢᱮ ᱤᱭᱟᱹ ᱠᱟᱛᱮᱜ ᱱᱚᱣᱟ ᱢᱟᱱᱮ ᱟᱹᱵᱩᱣᱟᱜ ᱠᱚᱞᱮᱡᱽ ᱨᱮᱱᱟᱜ ᱯᱷᱟᱥᱴ ᱤᱭᱟᱨ ᱯᱩᱨᱟᱹᱣ ᱠᱟᱛᱮᱜ ᱫᱚ, ᱚᱱᱛᱮ ᱨᱮᱜᱮ ᱧᱟᱢ ᱢᱮ ᱢᱤᱛᱤᱧ ᱠᱟᱱᱟ ᱠᱤᱱ ᱡᱮ ᱥᱮᱠᱮᱱ ᱤᱭᱟᱨ ᱫᱚ ᱟᱞᱩᱢ ᱠᱚᱨᱟᱣ ᱜᱮᱭᱟ ᱟᱫᱚ ᱛᱟᱞᱦᱮ ᱚᱱᱟ ᱜᱤᱧ ᱞᱟᱹᱭ ᱫᱟ ᱤᱧᱦᱚᱸ ᱚᱱᱛᱮ ᱨᱮᱜᱤᱧ ᱛᱟᱦᱮᱱᱟ ᱢᱮᱥ ᱠᱚᱨᱮ ᱜᱮ ᱛᱮᱦᱮᱱ ᱞᱟᱜᱟᱜ ᱫᱚ᱾
ᱦᱚᱭ ᱦᱚᱭ ᱦᱚᱭ ᱟᱪᱪᱷᱟ ᱡᱟᱦᱟᱸᱼᱼ ᱟ ᱥᱟᱱᱛᱟᱲᱤ ᱢᱤᱰᱤᱭᱚᱢ ᱛᱮ ᱡᱟᱦᱟᱸ ᱤᱥᱠᱩᱞᱟᱨᱥᱤᱯ ᱠᱚ ᱦᱟᱸᱜ ᱧᱟᱢᱚᱜ ᱠᱟᱱᱟ ᱥᱮ ᱵᱟᱝ ᱦᱟᱸᱜ ᱛᱚᱵᱮ
ᱤᱥᱠᱚᱞᱟᱨᱥᱤᱯ ᱫᱚ ᱠᱚᱨᱟᱣ ᱦᱩᱭ ᱠᱟᱱᱟ ᱛᱟᱦᱚᱞᱮ ᱢᱤᱫ ᱪᱷᱚᱴᱼᱼ ᱫᱚ ᱠᱚᱨᱟᱣ ᱠᱟᱛᱮᱜ ᱵᱟᱝ ᱞᱮ ᱧᱟᱢ ᱫᱟᱲᱮᱣ ᱠᱟᱫᱟ ᱞᱮ ᱟᱞᱮ ᱥᱮᱜ ᱫᱚ᱾ ᱛᱟᱦᱚᱞᱮ ᱟᱨ ᱢᱤᱫ ᱪᱷᱚᱴ ᱮᱢ ᱟᱨ ᱢᱤᱫ ᱪᱷᱚᱴ ᱮᱢ ᱦᱩᱭ ᱠᱟᱱᱟ ᱛᱚ ᱚᱱᱟᱜᱮ ᱦᱟᱸᱜ ᱚᱸᱭ ᱞᱟᱹᱭ ᱫᱟᱼᱼ ᱠᱚ ᱡᱮ ᱜᱷᱚᱨᱮ ᱢᱟᱥ ᱨᱮ ᱵᱚᱞᱚᱜ ᱞᱟᱹᱜᱤᱫ ᱟᱫᱚ ᱪᱤᱠᱟᱜ ᱠᱟᱱᱟ ᱦᱟᱸᱜ᱾ ᱛᱚ ᱚᱱᱟ ᱫᱚ ᱵᱟᱝ ᱞᱤᱧ ᱞᱟᱹᱭ ᱪᱚ ᱫᱟᱲᱮᱜ ᱠᱟᱱᱟ ᱡᱮᱼᱼ ᱧᱟᱢᱚᱜ ᱜᱮᱭᱟ ᱥᱮ ᱵᱟᱝ ᱠᱚᱱᱚ ᱜᱮᱨᱮᱱᱴᱤ ᱫᱚ ᱵᱟᱹᱱᱩᱜ ᱟᱠᱟᱜ ᱜᱮᱭᱟ ᱥᱮ᱾
ᱟᱪᱪᱷᱟ ᱟᱪᱷᱟ ᱟᱪᱷᱟ ᱟᱹᱞᱤᱧ ᱫᱚ ᱦᱟᱸᱜ ᱥᱟᱱᱛᱟᱲᱤ ᱢᱤᱰᱤᱭᱟᱢ ᱛᱮ ᱦᱟᱸᱜ ᱫᱚᱼᱼ ᱵᱟᱹᱞᱤᱧ ᱮᱯᱞᱟᱭ ᱵᱟᱲᱟ ᱟᱠᱟᱜ-ᱟ ᱦᱮᱸ᱾ ᱚᱱᱟ ᱠᱷᱟᱹᱛᱤᱨ ᱵᱟᱹᱞᱤᱧ ᱞᱟᱹᱭ ᱫᱟᱲᱮᱭᱟᱜᱼᱟ ᱦᱟᱸᱜ ᱥᱠᱚᱞᱟᱨᱥᱤᱯ ᱠᱚᱨᱮᱱᱟᱜ ᱫᱚ
ᱥᱟᱱᱛᱟᱲ ᱢᱤᱰᱤᱭᱟᱢ ᱨᱮᱱᱟᱜ ᱦᱚᱸ ᱢᱮᱱᱟᱜ ᱠᱟᱫᱟ ᱥᱠᱚᱞᱟᱨᱥᱤᱯ ᱦᱚᱸ ᱟᱫᱚ ᱚᱱᱮ ᱚᱱᱠᱟ ᱪᱮᱠᱟ ᱪᱮᱫᱠᱟᱱ ᱴᱟᱭᱤᱢ ᱧᱟᱢᱚᱜᱼᱟ ᱪᱮᱠᱟ ᱴᱟᱭᱤᱢ ᱞᱟᱦᱟ ᱵᱟᱫᱽ ᱡᱚᱠᱷᱚᱱᱤᱧ ᱮᱯᱞᱟᱭ ᱞᱮᱫ ᱜᱮᱭᱟ ᱥᱮ ᱛᱚᱠᱷᱚᱱ ᱛᱚ ᱛᱚᱠᱷᱚᱱ ᱫᱚ ᱵᱟᱝ ᱧᱟᱢ ᱠᱟᱱᱟ ᱛᱚᱠᱷᱚᱱ ᱫᱚ ᱤᱭᱟᱹ ᱠᱚ ᱞᱟᱹᱭᱮᱫᱟ ᱜᱚᱢᱠᱮ ᱛᱟᱠᱚ ᱠᱚ ᱞᱟᱹᱭ ᱫᱟ ᱡᱮ
ᱮᱸ ᱱᱚᱝᱠᱟ ᱤᱥᱥᱩ ᱚᱱᱠᱟ ᱤᱥᱥᱩ ᱦᱟᱱᱟ ᱱᱟᱮᱟ ᱯᱨᱚᱵᱞᱮᱢ ᱦᱩᱭᱩᱜ ᱠᱟᱱ ᱜᱮᱭᱟ ᱚᱱᱠᱟ ᱠᱚ ᱞᱟᱹᱭᱮᱫᱟ ᱛᱟᱦᱚᱞᱮ ᱱᱚᱣᱟ ᱵᱟᱨ ᱟᱨᱚ ᱢᱤᱫ ᱫᱚ ᱪᱷᱚᱴ ᱱᱚᱜᱼᱚᱭ ᱠᱚᱴᱟ ᱫᱤᱱ ᱞᱟᱦᱟ ᱜᱤᱧ ᱮᱯᱞᱟᱭ ᱠᱟᱫᱟ ᱦᱟᱸᱜ ᱟᱫᱚ ᱪᱤᱠᱟᱭ ᱫᱟᱞᱮ ᱱᱚᱣᱟ ᱦᱚᱸ ᱟᱫᱚ ᱠᱚ ᱞᱟᱹᱭᱫᱟ ᱡᱮ ᱚᱱᱟ ᱫᱚ ᱜᱚᱨᱚᱢ ᱢᱟᱥ ᱨᱮ ᱵᱚᱞᱚᱜ ᱨᱮᱱᱟᱜ ᱯᱩᱨᱟᱹ ᱜᱮᱨᱮᱱ ᱢᱮᱱᱟᱜ ᱠᱟᱜ ᱜᱮᱭᱟ ᱟᱫᱚ ᱪᱮᱫᱠᱟ ᱦᱟᱸᱜ ᱟᱫᱚ ᱚᱱᱟᱫᱚ ᱵᱟᱢ ᱧᱟᱢ ᱞᱮᱠᱷᱟᱡ ᱫᱚ ᱟᱫᱚ ᱵᱟᱝᱢ ᱞᱟᱹᱭ ᱦᱚᱪᱚ ᱫᱟᱲᱮᱭᱟᱜ ᱠᱟᱱᱟ ᱥᱮ ᱡᱮ ᱧᱟᱢᱚᱜ ᱠᱟᱱ ᱜᱮᱭᱟ ᱥᱮ ᱵᱟᱝ ᱧᱟᱢᱚᱜ ᱠᱟᱱᱟ
ᱟᱪᱪᱷᱟ ᱟᱪᱪᱷᱟ ᱟᱪᱪᱷᱟ ᱟᱪᱪᱷᱟ ᱟᱯᱮ ᱠᱚᱥᱮᱫ ᱫᱚ ᱛᱚᱵᱮ ᱡᱟᱦᱟᱸ ᱡᱟᱦᱟᱸᱟᱢ ᱞᱟᱹᱭ ᱠᱮᱜᱼᱟ ᱡᱮ ᱡᱟᱦᱟᱸ ᱜᱮᱞ ᱜᱮᱞ ᱠᱞᱟᱥ ᱠᱷᱚᱱ ᱫᱚ ᱡᱟᱦᱟᱸ ᱛᱚᱞᱟᱥ ᱦᱩᱭᱩᱜ ᱠᱟᱱ ᱛᱟᱦᱮᱱᱟ ᱥᱮ ᱵᱟᱝ
ᱪᱮᱠᱟ ᱜᱚᱝᱠᱮ ᱵᱟᱭ ᱟᱸᱡᱚᱢ ᱡᱩᱫ ᱞᱮᱫᱟ
ᱡᱟᱦᱟᱸ ᱮᱠᱞᱟ ᱚᱜ ᱥᱟᱱᱛᱟᱲᱤ ᱢᱤᱰᱤᱭᱟᱢ ᱛᱮ ᱡᱟᱦᱟᱸ ᱠᱮᱞᱟᱥᱟᱜ ᱦᱩᱭᱩᱜ ᱠᱟᱱ ᱜᱮᱭᱟ ᱥᱮ ᱵᱟᱝ ᱦᱩᱭᱩᱜ ᱠᱟᱱ ᱛᱟᱦᱮᱱ ᱜᱮᱭᱟ ᱥᱮ ᱵᱟᱝ
ᱞᱟᱦᱟ ᱠᱷᱚᱱ ᱜᱮ ᱥᱮ ᱱᱮᱛᱟᱨ ᱠᱷᱚᱱᱮ ᱮᱢ ᱞᱟᱹᱭᱦᱚᱪᱚᱭᱮᱫᱟ ᱚᱱᱟᱫᱚ
ᱱᱮᱛᱟᱨ ᱠᱷᱚᱱ ᱦᱮᱸ ᱱᱮᱛᱟᱨᱜ ᱱᱚ ᱠᱷ ᱟᱪᱪᱷᱟ ᱞᱟᱹᱭ ᱢᱮ
ᱱᱮᱛᱟᱨ ᱫᱚ ᱚᱱᱠᱟ ᱦᱩᱭᱩᱜ ᱠᱟᱱᱟ ᱛᱟᱦᱞᱮ ᱩᱱᱟᱹᱜ ᱡᱟᱹᱥᱛᱤ ᱫᱚ ᱵᱟᱝ ᱦᱩᱭᱩᱜ ᱠᱟᱱᱟ ᱡᱮ ᱥᱚᱵ ᱥᱚᱢᱚᱭ ᱞᱮᱠᱟᱜᱮ ᱚᱱᱠᱟ ᱥᱚᱵᱽ ᱥᱚᱢᱚᱭ ᱜᱮ ᱡᱮ ᱠᱚᱞᱮᱡᱽ ᱪᱟᱞᱟᱜ ᱢᱮ ᱫᱚ ᱥᱟᱨᱟᱠᱷᱚᱱ ᱞᱮᱠᱟ ᱜᱮ ᱦᱩᱭᱩᱜ ᱠᱟᱱᱟ ᱚᱱᱠᱟ ᱫᱚ ᱵᱟᱝ ᱳᱭ ᱴᱩᱠ ᱴᱟᱠ ᱟᱫᱷ ᱜᱷᱚᱱᱴᱟ ᱡᱟᱨ ᱡᱮᱢᱚᱱ ᱜᱚᱝᱠᱮ ᱛᱟᱠᱚ ᱢᱮᱱᱟᱜ ᱠᱚᱣᱟ ᱥᱮ ᱚᱠᱚᱭ ᱫᱚ ᱪᱮᱫᱠᱟ ᱛᱟᱦᱮᱱ ᱛᱟᱭᱟ ᱟᱫᱚ ᱵᱟᱢ ᱞᱟᱹᱭᱦᱚᱪᱚ ᱫᱟᱲᱮᱭᱟᱜ-ᱟ ᱥᱮ ᱚᱠᱚᱭᱟᱜ ᱫᱚ ᱟᱫ ᱠᱷᱚᱱᱴᱟ ᱴᱟ ᱚᱠᱚᱭ ᱫᱚ ᱠᱩᱲᱤ ᱢᱤᱱᱤᱴ ᱟᱫᱚ ᱛᱟᱦᱚᱞᱮ ᱜᱚᱝᱠᱮ ᱟᱹᱞᱤᱧ ᱫᱚ ᱩᱱᱟᱹᱜ ᱜᱟᱱ ᱫᱚ ᱵᱟᱞᱤᱧ ᱠᱚᱨᱟᱣ ᱛᱟᱦᱮᱱ ᱜᱮᱭᱟ ᱳᱭ ᱡᱳᱨᱮ ᱵᱟᱨᱭᱟ ᱜᱚᱝᱠᱮ ᱛᱠᱤᱱᱟᱜ ᱜᱮᱞᱤᱧ ᱠᱚᱨᱟᱣ ᱛᱟᱦᱮᱱᱟ
ᱟᱪᱪᱷᱟ ᱟᱪᱪᱷᱟ ᱟᱞᱮ ᱠᱚᱥᱮᱫ ᱫᱚ ᱦᱟᱸᱜ ᱦᱩᱭᱩᱜ ᱠᱟᱱ ᱛᱟᱦᱮᱱ ᱜᱮᱭᱟ ᱱᱟᱯᱟᱭ ᱜᱮ ᱦᱩᱭᱩᱜ ᱠᱟᱱ ᱛᱟᱦᱮᱱ ᱜᱮᱭᱟ ᱚᱞᱪᱤᱠᱤ ᱠᱮᱞᱟᱥ ᱡᱟᱦᱟᱸᱞᱮᱠᱟ ᱡᱟᱹᱥᱛᱤ ᱫᱤᱱ ᱫᱚ ᱵᱟᱝ ᱦᱩᱭᱩᱜ ᱠᱟᱱᱟ ᱵᱟᱴ ᱮᱰᱢᱤᱥᱚᱱ ᱯᱚᱨᱮ ᱟᱨ ᱡᱟᱦᱟᱸ ᱮᱻᱡᱟᱦᱟᱸ ᱯᱷᱟᱭᱱᱟᱞ ᱮᱠᱡᱟᱢ ᱛᱟᱦᱮᱱ ᱠᱟᱱᱟ ᱚᱱᱟ ᱠᱷᱚᱱ ᱯᱮ ᱪᱟᱸᱫᱳ ᱞᱟᱦᱟ ᱠᱷᱚᱱ ᱮᱛᱚᱦᱚᱵᱚᱜ ᱠᱟᱱ ᱛᱟᱦᱮᱱᱟ
ᱦᱮᱸ
ᱟᱨ ᱱᱚᱝᱠᱟ ᱯᱮ ᱪᱟᱸᱫᱳ ᱯᱩᱱ ᱪᱟᱸᱫᱳ ᱤᱱᱠᱟ ᱠᱚᱨᱮ ᱜᱮ ᱦᱟᱸᱜ ᱡᱟᱦᱟᱸ ᱚᱞ ᱪᱤᱠᱤ ᱠᱮᱞᱟᱥ ᱫᱚ ᱮᱛᱚᱦᱚᱵᱚᱜ ᱠᱟᱱ ᱛᱟᱦᱮᱱᱟ ᱟᱨ ᱱᱚᱝᱠᱟ ᱥᱚᱨᱠᱟᱨᱤ ᱵᱷᱟᱵᱮ ᱡᱟᱦᱟᱸᱞᱮ ᱞᱮᱠᱟ ᱡᱟᱦᱟᱸ ᱪᱮᱻᱪᱮᱫ ᱫᱟᱹᱭ ᱠᱚ ᱱᱚᱝᱠᱟ ᱯᱟᱭᱥᱟ ᱠᱚ ᱧᱟᱢᱮᱫ ᱠᱟᱱ ᱛᱟᱦᱮᱱᱟ ᱱᱚᱝᱠᱟ ᱵᱟᱝ ᱠᱷᱟᱹᱛᱤᱨ ᱛᱮ ᱱᱚᱝᱠᱟ ᱫᱚ ᱦᱩᱭᱩᱜ ᱠᱟᱱ ᱛᱟᱦᱮᱱ ᱜᱮᱭᱟ
ᱟᱪᱪᱷᱟ ᱱᱚᱛᱮ ᱫᱚ ᱜᱚᱝᱠᱮ ᱪᱮᱫ ᱞᱮᱠᱟᱞᱤᱧ ᱞᱟᱹᱭᱟ ᱢᱟᱱᱮ ᱱᱚᱸᱰᱮ ᱟᱞᱮ ᱟᱛᱩ ᱨᱮ ᱢᱤᱫᱴᱮᱡ ᱤᱥᱠᱩᱞ ᱢᱮᱱᱟᱜ ᱟᱠᱟᱜ ᱜᱮᱭᱟ ᱦᱮᱸ ᱟᱫᱚ ᱛᱟᱦᱚᱞᱮ ᱚᱸᱰᱮ ᱢᱤᱫᱴᱮᱱ ᱜᱚᱝᱠᱮ ᱦᱚᱲᱮ ᱛᱟᱸᱦᱮ ᱠᱟᱱᱟ ᱚᱞᱪᱤᱠᱤ ᱨᱮᱱ ᱟᱫᱚ ᱛᱟᱦᱚᱞᱮ ᱩᱱᱤ ᱦᱚᱸ ᱪᱮᱫ ᱠᱚᱪᱚᱝ ᱪᱤᱠᱟᱹ ᱵᱟᱲᱟᱭᱮᱱ ᱛᱟᱭ ᱠᱮᱡᱮᱱᱮ ᱛᱚ ᱛᱟᱦᱚᱞᱮ ᱮᱠᱷᱚᱱ ᱫᱚ ᱩᱱᱤ ᱦᱚᱸ ᱢᱟᱱᱮ ᱚᱪᱚᱜ ᱠᱟᱫᱮᱭᱟ ᱠᱚ ᱢᱟᱱᱮ ᱟᱛᱩ ᱨᱮᱱ ᱦᱚᱲ ᱠᱚ ᱚᱪᱚᱜ ᱠᱟᱫᱮᱭᱟ ᱢᱚᱸᱡᱽᱛᱮ ᱡᱟᱹᱱᱤᱡ ᱮᱠᱷᱟᱱ ᱫᱚ ᱵᱟᱭ ᱤᱭᱟᱹ ᱫᱟᱲᱮ ᱠᱟᱫᱟ ᱛᱟᱦᱚᱞᱮ ᱠᱷᱟᱱ ᱠᱚ ᱚᱪᱚᱜ ᱠᱟᱫᱮᱭᱟ ᱩᱱᱤ ᱫᱚ
ᱟᱪᱪᱷᱟ ᱟᱪᱪᱷᱟ
ᱢᱤᱫ ᱵᱟᱨᱭᱟ ᱜᱤᱫᱽᱨᱟᱹ ᱠᱚᱠᱚ ᱥᱮᱬᱟᱭᱮᱫ ᱛᱟᱦᱮᱱ ᱜᱮᱭᱟ ᱟᱫᱚ ᱪᱮᱫ ᱠᱟᱨᱚᱱ ᱛᱮ ᱪᱚᱝ ᱠᱚ ᱪᱤᱠᱟᱹ ᱠᱮᱫᱮᱭᱟ ᱢᱟᱱᱮ ᱟᱹᱛᱩ ᱦᱚᱲ ᱞᱟᱹᱭ ᱫᱟᱠᱚ ᱡᱮ ᱵᱟᱭ ᱵᱟᱭ ᱵᱷᱟᱞᱮᱭᱟ ᱪᱤᱠᱟᱭ ᱟᱫᱚ ᱚᱱᱟ ᱩᱱᱟᱹᱜ ᱜᱟᱱ ᱛᱟᱭ ᱫᱚ ᱵᱟᱹᱞᱤᱧ ᱵᱟᱲᱟᱭ ᱜᱮᱭᱟ
ᱟᱪᱪᱷᱟ ᱟᱪᱪᱷᱟ
ᱛᱟᱦᱚᱞᱮ, ᱛᱟᱦᱚᱞᱮ ᱟᱹᱞᱤᱧ ᱦᱚᱸ ᱠᱟᱹᱴᱤᱡ ᱠᱷᱚᱱ ᱫᱚ ᱚᱞᱪᱤᱠᱤ ᱫᱚ ᱵᱟᱹᱞᱤᱧ ᱯᱟᱲᱦᱟᱣ ᱠᱟᱜ ᱜᱮᱭᱟ ᱟᱫᱚ, ᱱᱚᱜᱼᱚᱭ ᱤᱞᱮᱵᱷᱮᱱ ᱠᱮᱞᱟᱥ ᱠᱷᱚᱱᱟᱜ ᱞᱤᱧ ᱠᱚᱨᱟᱣ ᱮᱫᱟ ᱟᱫᱚ ᱦᱳᱭ ᱛᱷᱚᱲᱟ ᱛᱷᱚᱲᱟ ᱛᱞᱤᱧ ᱫᱟᱲᱮᱭᱟᱜ ᱜᱮᱭᱟ ᱢᱟᱱᱮ ᱩᱱᱟᱹᱜ ᱴᱟᱜ ᱫᱚ ᱵᱟᱝ ᱢᱟᱱᱮ ᱦᱟᱞᱠᱟ ᱫᱚᱞᱤᱧ ᱵᱩᱡᱽ ᱫᱟᱲᱮᱭᱟᱜ ᱜᱮᱭᱟ ᱚᱞ ᱠᱚᱞᱤᱧ ᱫᱟᱲᱮᱭᱟᱜ ᱜᱮᱭᱟ ᱡᱚᱛᱚ ᱠᱤᱪᱷᱩ ᱞᱮᱠᱟᱜᱮ ᱢᱟᱱᱮ ᱵᱩᱡᱽ ᱫᱚᱞᱤᱧ ᱵᱩᱡᱟ ᱢᱟᱱᱮ ᱡᱚᱛᱚ ᱩᱪᱪᱟᱨᱚᱱ ᱵᱟᱝ ᱦᱩᱭ ᱞᱟᱹᱜᱤᱫᱚᱜ ᱛᱟᱹᱞᱤᱧᱟ,
ᱟᱪᱪᱷᱟ ᱟᱪᱪᱷᱟ ᱟᱪᱪᱷᱟ ᱟᱹᱞᱤᱧ ᱠᱚᱫᱚ ᱦᱟᱸᱜ ᱱᱟᱯᱟᱭ ᱥᱟᱺᱦᱤᱡ ᱛᱮᱜᱮ ᱦᱟᱸᱜ ᱪᱤᱫ ᱠᱟᱫᱟᱞᱤᱧ ᱦᱟᱸᱜ ᱥᱟᱱᱛᱟᱲᱤ ᱛᱮ
ᱦᱳᱭ
ᱠᱟᱹᱴᱤᱡ ᱠᱷᱚᱱ ᱜᱮ ᱦᱟᱸᱜ ᱚᱱᱟ ᱠᱚ ᱦᱟᱸᱜ ᱯᱟᱲᱦᱟᱣ ᱠᱚᱫᱚ ᱦᱟᱸᱜ ᱡᱟᱦᱟᱸ ᱢᱟᱨᱟᱝ ᱦᱚᱲ ᱠᱚ ᱛᱟᱦᱮᱸ ᱠᱟᱱᱟ ᱩᱱᱠᱩᱣᱟᱜ ᱧᱮᱞ ᱧᱮᱞ ᱛᱮᱜᱮ ᱦᱟᱸᱜ ᱟᱹᱞᱤᱧ ᱫᱚ ᱦᱟᱸᱜ ᱩᱥᱟᱹᱨᱟ ᱜᱮᱞᱤᱧ ᱪᱮᱫ ᱠᱮᱜᱼᱟ ᱟᱨ ᱱᱤᱛ ᱫᱚ ᱦᱟᱸᱜ ᱢᱚᱸᱡᱽ ᱛᱮᱜᱮ ᱦᱟᱸᱜ᱾ ᱪᱤᱫ ᱦᱩᱭᱱᱟ
ᱦᱳᱭ
ᱟᱪᱪᱷᱟ ᱱᱤᱛ ᱫᱚ ᱦᱟᱸᱜ ᱪᱟᱥ ᱵᱟᱥ ᱠᱟᱹᱢᱤ ᱫᱚ ᱦᱟᱸᱜ ᱪᱮᱫ ᱞᱮᱠᱟ ᱟᱯᱮ ᱥᱮᱫ?
ᱜᱚᱝᱠᱮ ᱱᱚᱛᱮ ᱫᱚ ᱪᱮᱫ ᱠᱟᱧ ᱞᱟᱹᱭᱟ ᱪᱟᱥᱵᱟᱥ ᱫᱚ ᱦᱮᱸ ᱢᱟᱱᱮ ᱡᱟᱦᱟᱸᱭ ᱠᱚ ᱵᱟᱹᱭᱦᱟᱹᱲ ᱠᱚᱨᱮ ᱠᱷᱮᱛ ᱢᱮᱱᱟᱜ ᱟᱠᱟᱫ ᱛᱟᱠᱚ ᱜᱮᱭᱟ ᱥᱮ
ᱦᱳᱭ ᱟᱪᱪᱷᱟ ᱟᱯᱮ ᱠᱚᱫᱚ
ᱩᱱᱠᱩ ᱠᱚᱥᱮᱡ ᱫᱚ ᱟᱫᱚ ᱟᱫᱚ ᱮᱸ ᱫᱟᱜ ᱡᱟᱹᱯᱩᱫ ᱜᱮᱥᱮ ᱦᱮᱞᱳ
ᱦᱳᱭ ᱦᱳᱭ ᱨᱚᱲ ᱢᱮ
ᱛᱟᱦᱚᱞᱮ ᱠᱤᱪᱷᱩ ᱫᱤᱱ ᱟᱜᱮ ᱫᱟᱜ ᱡᱟᱹᱯᱩᱫ ᱠᱮᱫ ᱠᱷᱟᱡ ᱫᱚ ᱟᱫᱚ ᱡᱟᱦᱟᱸᱭ ᱵᱟᱹᱭᱦᱟᱹᱲ ᱠᱚᱨᱮ ᱠᱷᱮᱫᱽ ᱢᱮᱱᱟᱜ ᱠᱟᱫ ᱛᱟᱠᱚ ᱜᱮᱭᱟ ᱩᱱᱠᱩ ᱫᱚ ᱠᱷᱮᱛ ᱨᱮᱫᱚ ᱞᱟᱜᱟᱣ ᱟᱠᱟᱱ ᱛᱟᱠᱚ ᱜᱮᱭᱟ ᱫᱟᱜ ᱠᱚᱫᱚ
ᱟᱪᱪᱷᱟ ᱟᱪᱪᱷᱟ
ᱟᱨ ᱡᱟᱦᱟᱸ ᱵᱟᱹᱫᱽ ᱠᱚᱨᱮ ᱢᱮᱱᱟᱜ ᱚᱱᱟ ᱠᱚᱫᱚ ᱵᱟᱝ ᱞᱟᱜᱟᱣ ᱠᱟᱱᱟ ᱛᱟᱦᱚᱞᱮ ᱦᱩᱲᱩ ᱨᱚᱦᱚᱭ ᱠᱚᱫᱚ ᱟᱹᱣᱨᱤᱭᱜ-ᱟ ᱦᱟᱸᱜ ᱨᱚᱦᱚᱭ ᱫᱚ ᱢᱟᱱᱮ ᱚᱱᱠᱟ ᱯᱟᱲᱟᱜ ᱯᱟᱲᱟᱜ ᱠᱟᱫᱟ ᱠᱚ ᱠᱷᱮᱛ ᱠᱚ ᱛᱟᱦᱚᱞᱮ ᱨᱚᱦᱚᱭ ᱠᱚᱫᱚ ᱟᱹᱣᱨᱤ ᱠᱚ ᱨᱚᱦᱚᱭᱟ ᱥᱩᱫᱩ ᱮᱢᱱᱤ ᱜᱮ ᱚᱱᱠᱟ ᱯᱟᱲᱟᱜ ᱫᱚᱦᱚ ᱠᱟᱫᱟ ᱠᱚ ᱟᱨ ᱱᱚᱜ-ᱚᱭ ᱛᱤᱦᱤᱧ ᱜᱟᱯᱟ ᱠᱚᱴᱟ ᱫᱤᱱᱮ ᱫᱟᱜ ᱠᱮᱫᱟ ᱵᱟᱨ ᱫᱤᱱ ᱜᱟᱱ ᱚᱱᱟ ᱦᱚᱸ ᱡᱟᱹᱯᱩᱫ ᱠᱮᱫᱟᱭ ᱱᱚᱝᱠᱟ ᱦᱚᱸ ᱵᱟᱭ ᱫᱟᱜ ᱠᱟᱫᱟ ᱡᱮ ᱡᱟᱹᱥᱛᱤ ᱫᱟᱜ ᱧᱩᱨᱩᱜ-ᱟ ᱡᱮ ᱱᱚᱝᱠᱟᱭᱟᱵᱚᱱ ᱮᱠᱫᱚᱢ ᱠᱷᱮᱛ ᱠᱚ ᱯᱮᱨᱮᱡᱚᱜ-ᱟ ᱟᱹᱛᱩᱜ-ᱟ ᱵᱚᱦᱮᱞᱚᱜ-ᱟ ᱚᱱᱠᱟ ᱫᱚ ᱵᱟᱝ ᱮᱠᱫᱚᱢ ᱠᱟᱹᱴᱤᱡ ᱠᱟᱹᱴᱤᱡ ᱡᱚᱨᱚ ᱠᱮᱫᱟ ᱵᱟᱝ ᱫᱚ ᱵᱟᱹᱭᱦᱟᱹᱲ ᱠᱚᱜᱮ ᱢᱚᱡᱽ ᱛᱮ ᱜᱟᱱ ᱞᱮᱱ
ᱟᱪᱪᱷᱟ ᱟᱪᱪᱷᱟ ᱟᱪᱪᱷᱟ ᱟᱞᱮ ᱠᱚᱥᱮᱡ ᱫᱚ ᱦᱟᱸᱜ ᱦᱚᱞᱟ ᱢᱟᱱᱫᱷᱮᱨ ᱠᱷᱚᱡ ᱫᱚ ᱥᱤᱛᱩᱝ ᱠᱮᱭᱟᱭ ᱢᱮᱱᱠᱷᱟᱱ ᱦᱚᱞᱟ ᱠᱷᱚᱱ ᱫᱚ,